ᱦᱩᱸ᱾
ᱦᱮ ᱡᱚᱦᱟᱨ ᱜᱮ,
ᱦᱮᱸ ᱡᱚᱦᱟᱨ ᱜᱮ᱾ ᱟᱫᱚ ᱞᱟᱹᱭ ᱢᱮ ᱪᱮᱜ ᱮᱢ ᱞᱟᱹᱭ ᱞᱟᱜᱤᱜ
ᱪᱮᱜ ᱤᱧ ᱞᱟᱹᱭ ᱞᱟᱹᱜᱤᱫ ᱟ ᱤᱧ ᱢᱮᱱ ᱮᱫᱟ ᱡᱮ, ᱢᱟᱱᱮ ᱪᱮᱫ ᱥᱟᱛᱟᱢ ᱤᱫᱤ ᱠᱟᱛᱮᱜ ᱜᱟᱞᱢᱟᱨᱟᱣ ᱦᱩᱭᱩᱜ-ᱟ‍‍?
ᱟᱫᱚ ᱥᱟᱛᱟᱢ ᱵᱚᱞᱛᱮ ᱫᱚ, ᱱᱚᱝᱠᱟ ᱟᱹᱰᱤ ᱜᱟᱡ ᱜᱮ ᱜᱟᱞᱢᱟᱨᱟᱣ ᱦᱳᱭᱱᱟ ᱦᱮᱸ ᱥᱮ,
ᱦᱮᱸ᱾ ᱟᱨ ᱤᱧ ᱦᱟᱸᱜ ᱤᱧ ᱤᱧ ᱦᱟᱸᱜ ᱤᱧ ᱞᱟᱹᱭᱮᱫ ᱛᱟᱞᱟᱝᱼᱟ᱾ ᱟᱸ ᱪᱮᱫ ᱠᱚ ᱞᱟᱹᱭᱟ᱾ ᱜᱟᱞᱢᱟᱨᱟᱣ ᱟᱞᱟᱝ ᱥᱮᱫᱟᱭ ᱡᱟᱦᱟᱸ ᱦᱩᱭᱩᱜ ᱠᱟᱱ ᱛᱟᱦᱮᱱᱟ ᱡᱮ, ᱱᱚᱝᱠᱟ ᱢᱤᱜᱴᱤᱡ ᱵᱟᱵᱟ ᱦᱚᱲ ᱜᱚᱡ ᱞᱮᱱᱠᱷᱟᱱᱮ ᱩᱱᱤᱭᱟᱜ ᱡᱟᱦᱟᱸ ᱥᱮᱸᱜᱮᱞ ᱪᱮᱛᱟᱱ ᱨᱮᱜᱮ ᱡᱟᱦᱟᱸ ᱟᱹᱭᱤᱡ ᱵᱟᱹᱦᱩᱭ ᱛᱟᱦᱮ ᱠᱟᱱᱟ ᱩᱱᱤ ᱠᱚ, ᱟᱛᱟᱨ ᱛᱚᱨᱟᱭᱮ ᱠᱟᱱ ᱛᱟᱦᱮᱱᱟ ᱥᱮ ᱠᱚᱢ ᱩᱢᱮᱨ ᱨᱮ ᱠᱩᱲᱤ ᱜᱤᱫᱽᱨᱟᱹ ᱠᱚ ᱵᱟᱯᱞᱟᱭᱮᱜ ᱠᱚ ᱛᱟᱦᱮᱱᱟ ᱟᱨ ᱩᱱᱠᱩ ᱱᱚᱝᱠᱟᱱᱟᱜ, ᱥᱟᱥᱛᱤ ᱠᱚ ᱮᱢᱟ ᱠᱚ ᱠᱟᱱ ᱛᱟᱦᱮᱱᱟ ᱟᱫᱚ ᱱᱚᱣᱟ ᱠᱚ ᱤᱫᱤ ᱠᱟᱛᱮᱜ ᱜᱮᱞᱟᱝ ᱜᱟᱞᱢᱟᱨᱟᱣᱟ᱾
ᱟᱪᱪᱷᱟ ᱟᱫᱚ ᱱᱚᱣᱟ ᱡᱩᱫᱤᱢ ᱧᱮᱞᱟ ᱱᱚᱣᱟ ᱫᱚ ᱟᱵᱚᱣᱟᱜ, ᱥᱟᱱᱛᱟᱲ ᱠᱚᱣᱟᱜ ᱫᱚ ᱵᱟᱝ ᱛᱟᱦᱮᱸ ᱠᱟᱱᱟ ᱮᱴᱟᱜᱟᱜ ᱨᱮ ᱛᱟᱦᱮᱸᱜ ᱠᱟᱱᱟ ᱡᱟᱦᱟᱸ ᱫᱚ, ᱥᱚᱛᱤ ᱫᱟᱦᱚ ᱯᱨᱚᱛᱷᱟ ᱠᱚ ᱞᱟᱹᱭ ᱛᱟᱦᱮᱸᱜ᱾ ᱦᱳᱭ ᱥᱮ, ᱱᱚᱣᱟ ᱨᱮᱫᱚ ᱦᱮᱸ ᱱᱚᱝᱠᱟ ᱛᱟᱦᱮᱸ ᱠᱟᱱᱟ ᱟᱫᱚ ᱢᱟ ᱟᱢ ᱮᱛᱚᱦᱚᱵ ᱢᱮ ᱠᱟᱹᱴᱤᱡ ᱱᱚᱣᱟ ᱤᱫᱤ ᱠᱟᱛᱮᱜ
ᱦᱩᱸ᱾ ᱚ ᱟᱸᱡᱚᱢ ᱦᱳᱭ ᱠᱟᱱᱟ ᱥᱮ ᱯᱟᱲᱦᱟᱣ ᱵᱟᱲᱟ ᱦᱚᱸ ᱦᱳᱭ ᱠᱟᱱᱟ᱾ ᱡᱮ ᱱᱚᱣᱟ ᱫᱚ ᱱᱚᱝᱠᱟ ᱛᱟᱦᱮᱸ ᱠᱟᱱᱟ ᱟᱨᱠᱤ ᱢᱤᱫᱴᱟᱝ ᱟᱠᱚ ᱯᱨᱚᱛᱷᱟ ᱡᱟᱦᱟᱸ ᱫᱚᱠᱚ ᱢᱮᱛᱟᱜ ᱠᱟᱱᱟ ᱥᱮ ᱠᱟᱹᱢᱤ ᱦᱚᱨᱟ, ᱱᱚᱣᱟ ᱫᱚ ᱱᱚᱝᱠᱟ ᱢᱤᱫ ᱢᱤᱫᱴᱤᱡ ᱠᱩᱲᱤ ᱜᱤᱫᱽᱨᱟᱹ ᱠᱚᱢ ᱩᱢᱮᱨ ᱨᱮᱠᱚ ᱡᱟᱶᱟᱭᱮ ᱠᱟᱱ ᱛᱟᱦᱮᱱᱟ ᱚᱱᱟ ᱦᱚᱸ ᱟᱸᱜ ᱚᱝᱠᱟ ᱦᱟᱲᱟᱢ ᱦᱚᱲ ᱥᱟᱞᱟᱜ ᱥᱮ ᱱᱚᱝᱠᱟ ᱵᱚᱭᱮᱥ ᱦᱚᱲ ᱥᱟᱞᱟᱜ ᱡᱟᱦᱟᱸᱭ ᱫᱚ ᱜᱟᱯᱟᱭ ᱜᱩᱡ ᱪᱩᱜ-ᱟ ᱦᱩᱜ-ᱩᱱᱤ ᱦᱚᱲ ᱥᱟᱞᱟᱜ ᱦᱚᱸ ᱵᱟᱯᱞᱟ ᱜᱮ ᱛᱟᱦᱮᱸ ᱠᱚᱜ ᱚᱱᱟ ᱥᱟᱶᱛᱮ ᱩᱱᱤ ᱡᱩᱫᱤ ᱜᱩᱡᱩᱜ-ᱟᱭ ᱟᱫᱚ ᱩᱱᱤ ᱥᱟᱞᱟᱜ ᱛᱮ ᱟᱡ ᱵᱟᱹᱦᱩ ᱦᱚᱸ ᱠᱚ ᱟ ᱨᱟᱯᱟᱜ ᱛᱚᱨᱟᱭ ᱠᱟᱱ ᱛᱟᱦᱮᱸᱱᱟ ᱟᱨᱠᱤ, ᱱᱚᱝᱠᱟ ᱜᱤᱧ ᱟᱸᱡᱚᱢ ᱟᱠᱟᱫᱟ᱾
ᱮᱠᱫᱚᱢ ᱴᱷᱤᱠ ᱠᱟᱛᱷᱟ ᱜᱮᱢ ᱞᱟᱹᱭ ᱠᱟᱫᱟ᱾ ᱱᱚᱝᱠᱟᱢ ᱟᱸᱡᱚᱢ ᱟᱠᱟᱫᱟ ᱥᱮ ᱱᱚᱝᱠᱟ ᱜᱮ ᱦᱩᱭᱩᱜ ᱠᱟᱱ ᱛᱟᱦᱮᱸᱜ ᱢᱤᱫ ᱚᱠᱛᱚ ᱨᱮ ᱦᱮᱸ᱾ ᱡᱮ ᱟᱹᱰᱤ ᱦᱟᱲᱟᱢ ᱦᱚᱲ ᱥᱟᱞᱟᱜ ᱠᱚ ᱵᱟᱯᱞᱟᱭ ᱦᱚᱪᱚᱭᱮ ᱠᱟᱱ ᱛᱟᱦᱮᱸᱜ ᱟᱨ ᱩᱱᱤ ᱜᱚᱡᱽ ᱞᱮᱱᱠᱷᱟᱱ ᱩᱱᱤ ᱥᱟᱛ ᱛᱮᱜᱮ ᱟᱡ ᱵᱟᱹᱦᱩ ᱠᱚ ᱨᱟᱯᱟ ᱜᱮ ᱠᱟᱱ ᱛᱟᱦᱮᱸᱜ ᱟᱫᱚ ᱱᱚᱣᱟ ᱫᱚ ᱩᱱ ᱚᱠᱛᱚ ᱥᱟᱹᱨᱤᱜᱮ ᱟᱹᱰᱤ ᱵᱟᱹᱲᱤᱡ ᱦᱩᱭᱩᱜ ᱠᱟᱱ ᱛᱟᱦᱮᱸᱜ, ᱢᱮᱱᱠᱷᱟᱱ ᱩᱱ ᱚᱠᱛᱚ ᱨᱮᱱ ᱦᱚᱲ ᱱᱚᱣᱟ ᱫᱚ ᱵᱷᱟᱹ ᱵᱟᱹᱲᱤᱡ ᱫᱚ ᱵᱟᱝ ᱟᱹᱰᱤ ᱱᱟᱯᱟᱭ ᱥᱮ ᱥᱟᱹᱜᱩᱱ ᱢᱮᱱᱛᱮᱠᱚ ᱢᱚᱱᱮ ᱛᱟᱦᱮᱸᱜ, ᱞᱟᱹᱭ ᱛᱟᱦᱮᱸᱜ ᱠᱚ ᱱᱩᱭ ᱠᱩᱲᱤ ᱜᱤᱫᱽᱨᱟᱹ ᱫᱚ ᱮᱸᱻ ᱥᱚᱨᱚᱜ ᱯᱩᱨᱤ ᱨᱮ ᱞᱮᱠᱟ ᱢᱤᱫᱴᱮᱱ ᱠᱚ ᱞᱟᱹᱭ ᱛᱮᱜ ᱡᱮ ᱱᱟᱯᱟᱭᱛᱮ ᱛᱟᱦᱮᱸᱱᱟ ᱥᱮ ᱱᱟᱯᱟᱭ ᱨᱮ ᱪᱟᱜ-ᱟᱭ᱾ ᱱᱚᱜ-ᱚᱝᱠᱟ ᱟᱨ ᱡᱷᱚᱛᱚ ᱠᱚ ᱧᱮᱞ ᱧᱮᱞ ᱧᱮᱞ ᱛᱮᱠᱚ ᱦᱮᱣᱟ ᱞᱮᱱᱟ ᱥᱮ ᱦᱮᱣᱟ ᱟᱹᱜᱩ ᱦᱮᱡᱽ ᱞᱮᱱᱟ ᱢᱤᱫᱴᱮᱱ᱾ ᱟᱹᱨᱤ ᱞᱮᱠᱟᱛᱮ ᱦᱩᱭ ᱞᱮᱱᱟ ᱟᱫᱚ ᱩᱱᱫᱚ ᱚᱱᱟᱦᱚᱸ ᱩᱱᱟᱹᱜ ᱤᱭᱟᱹ ᱫᱚ ᱵᱟᱠᱚ ᱢᱚᱱᱮ ᱛᱟᱦᱮᱸᱜ᱾
ᱦᱮᱸ᱾
ᱚᱱᱟ ᱦᱚᱸ ᱵᱚᱴᱷᱮ‌ ᱨᱟᱹᱫ ᱫᱟᱲᱮ ᱟᱵᱚ ᱵᱚᱱ ᱧᱟᱢ ᱫᱟᱲᱮᱭᱟᱜ-ᱟ ᱟᱹᱰᱤᱜᱟᱱ ᱠᱟᱱ ᱨᱟᱡᱟ ᱠᱚ, ᱛᱟᱨᱯᱚᱨᱮ ᱥᱮᱪᱮᱫᱟᱱ ᱦᱚᱲ ᱠᱚ, ᱱᱚᱣᱟ ᱵᱤᱨᱩᱫᱽ ᱨᱮ ᱠᱟᱛᱷᱟ ᱠᱚᱠᱚ ᱞᱟᱹᱭ ᱨᱟᱠᱟᱵ ᱠᱮᱫᱟ ᱡᱮ ᱱᱚᱣᱟ ᱫᱚ ᱴᱷᱤᱠ ᱫᱚ ᱵᱟᱝ ᱦᱩᱭᱩᱜ ᱱᱟ ᱛᱚᱠᱷᱚᱱ ᱤᱝᱨᱮᱡᱽ ᱠᱚ ᱦᱮᱡ ᱞᱮᱱᱟ᱾ ᱢᱤᱫ ᱵᱟᱨ ᱤᱝᱨᱮᱡᱽ ᱦᱚᱸ ᱱᱚᱣᱟ ᱫᱚᱠᱚ ᱵᱤᱨᱩᱫ ᱟᱜ ᱛᱟᱦᱮᱸᱜ ᱱᱚᱣᱟ ᱫᱚ ᱴᱷᱤᱠ ᱵᱟᱝ ᱠᱟᱱᱟ᱾
ᱧᱮᱞᱚᱜ-ᱟ ᱡᱮ ᱩᱱ ᱚᱠᱛᱚ ᱨᱮ ᱱᱚᱝᱠᱟ ᱦᱚᱸ ᱦᱩᱭ ᱞᱮᱱᱟ ᱡᱮ ᱡᱟᱦᱟᱸᱭ ᱛᱤᱨᱞᱟᱹ ᱡᱩᱫᱤ ᱨᱟᱺᱰᱤ ᱠᱟᱛᱮᱜ ᱮ ᱡᱟᱶᱟᱭ ᱡᱩᱫᱤ ᱜᱩᱡᱩᱜ ᱠᱟᱱ ᱛᱟᱭᱟᱭ ᱟᱫᱚ ᱩᱱᱤ ᱛᱚᱭ ᱨᱟᱺᱰᱤᱜ ᱠᱟᱱᱟ ᱟᱫᱚ ᱠᱚ ᱢᱮᱱᱟ ᱵᱟᱝᱢᱟ ᱨᱟᱺᱰᱤ ᱦᱚᱲ ᱫᱚ ᱩᱱ ᱚᱠᱛᱚ ᱨᱮᱫᱚ ᱟᱸ ᱟᱹᱰᱤ ᱵᱟᱹᱲᱤᱡ ᱢᱮ ᱛᱮᱠᱚ ᱧᱮᱞ ᱠᱚ ᱛᱟᱦᱮᱸᱜ ᱥᱮ ᱱᱩ ᱩᱱᱠᱩ ᱫᱚ ᱮᱸ ᱵᱟᱝ ᱥᱟᱹᱜᱩᱱ ᱦᱚᱲ ᱞᱮᱠᱟ ᱠᱚ ᱧᱮᱞᱮᱫ ᱠᱚ ᱛᱟᱦᱮᱱᱟ ᱟᱨᱠᱤ᱾
ᱦᱮᱸ ᱥᱟᱹᱨᱤ ᱜᱮ ᱱᱚᱣᱟ ᱦᱚᱸ ᱴᱷᱤᱠ ᱜᱮᱢ ᱞᱟᱹᱭ ᱟᱠᱟᱫᱟ ᱟᱫᱚ ᱱᱚᱣᱟ ᱦᱚᱸ ᱛᱟᱦᱮᱸ ᱠᱟᱱᱟ ᱥᱮ ᱵᱟᱝ ᱥᱟᱹᱜᱩᱱ ᱦᱚᱲ ᱛᱮᱠᱚ ᱧᱮᱞᱮᱜ ᱠᱚ ᱛᱟᱦᱮᱸᱜ ᱥᱮ ᱡᱟᱦᱟᱸᱭ ᱨᱺᱰᱤ ᱞᱮᱱᱠᱷᱟᱱ ᱟᱫᱚ ᱩᱱᱤ ᱫᱚ ᱮᱴᱟᱜ ᱦᱚᱲ ᱵᱟᱠᱚ ᱵᱟᱯᱞᱟᱭ ᱠᱟᱱ ᱛᱟᱦᱮᱸᱜ᱾ ᱱᱚᱝᱠᱟ᱾
ᱟᱫᱚ ᱦᱚᱜ-ᱚ ᱱᱟ ᱠᱚᱫᱚ ᱛᱟᱦᱮᱸ ᱠᱟᱱᱟ ᱩᱱ ᱚᱠᱛᱚ ᱨᱮᱱᱟᱜ ᱢᱟᱱᱮ ᱟᱹᱰᱤ ᱵᱟᱹᱲᱤᱡ ᱡᱟᱦᱟᱸ ᱫᱚ ᱦᱮᱸ ᱡᱟᱦᱟᱸᱭ ᱢᱟᱹᱱᱢᱤ ᱠᱚᱠᱚ ᱱᱟᱦᱟᱪᱟᱨ ᱞᱮᱫ ᱠᱚᱣᱟ ᱚ ᱩᱱᱠᱩ ᱫᱚ ᱦᱟᱸᱜ ᱟᱹᱰᱤ ᱮᱸ ᱵᱟᱹᱲᱤᱡ ᱱᱟᱦᱟᱸᱪᱟᱨ ᱠᱟᱛᱮ ᱜᱮᱠᱚ ᱜᱚᱡᱽ ᱞᱮᱫ ᱠᱚᱣᱟ᱾ ᱮᱸ ᱪᱮᱫᱟᱜ ᱥᱮ ᱧᱮᱞᱟᱵᱚᱱ ᱢᱤᱫ ᱦᱚᱲ ᱡᱟᱸᱦᱟᱭ ᱟᱸᱻ ᱡᱮᱣᱮᱫ ᱦᱚᱲ ᱡᱚᱫᱤ ᱟᱵᱚ ᱥᱮᱸᱜᱮᱞ ᱨᱮ ᱟᱸ ᱵᱚᱱ ᱪᱟᱰᱳᱮᱭᱟ ᱟᱫᱚ ᱱᱚᱣᱟ ᱫᱚ ᱧᱮᱞᱚᱜ-ᱟ ᱡᱮ ᱩᱱᱤ ᱫᱚ ᱦᱳᱭ ᱡᱤᱣᱤ ᱠᱚ ᱟᱹᱰᱤ ᱠᱚᱥᱴᱚ ᱠᱟᱛᱮᱜ ᱟᱨᱠᱤ ᱪᱟᱞᱟᱜ ᱛᱟᱭᱟ ᱟᱫᱚ ᱱᱚᱣᱟ ᱤᱫᱤ ᱠᱟᱛᱮᱜ ᱵᱤᱨᱩᱫ ᱞᱮᱫᱟ ᱠᱚ ᱢᱮᱱᱠᱷᱟᱱ ᱵᱷᱟᱜᱮ ᱜᱮᱠᱚ ᱠᱟᱹᱢᱤ ᱞᱮᱫᱟ᱾ ᱟᱸ ᱪᱮᱫᱟᱜ ᱥᱮ ᱱᱚᱣᱟ ᱫᱚ ᱴᱷᱤᱠ ᱫᱚ ᱦᱟᱸᱜ ᱵᱟᱝ ᱛᱟᱦᱮᱸ ᱠᱟᱱᱟ ᱦᱮᱸᱥᱮ?
ᱟᱪᱪᱷᱟ᱾ ᱴᱷᱤᱠ ᱜᱮᱭᱟ ᱫᱳ᱾ ᱯᱳᱭᱞᱳ ᱫᱚ ᱡᱟᱹᱱᱤᱡ ᱦᱚᱭᱛᱚ ᱥᱚᱛᱤᱫᱟᱦᱚ ᱯᱨᱚᱛᱷᱟ ᱴᱟᱜ ᱪᱟᱵᱟᱣ ᱟᱠᱟᱱᱟ᱾ ᱪᱮᱫᱟᱜ ᱥᱮ ᱚᱱᱟ ᱞᱟᱦᱟ ᱫᱚ ᱚᱠᱚᱭ ᱦᱚᱸ ᱵᱟᱠᱚ ᱨᱟᱺᱰᱤᱜ ᱛᱟᱦᱮᱸᱫ ᱡᱟᱦᱟᱸᱭ ᱜᱚᱡᱚᱜ ᱛᱟᱦᱮᱸᱫ ᱩᱱᱤ ᱥᱟᱛᱮᱜ ᱠᱚ ᱨᱟᱯᱟᱜ ᱮ ᱠᱟᱱ ᱛᱟᱦᱮᱸᱫ᱾ ᱯᱳᱭᱞᱳ ᱥᱚᱛᱤᱫᱟᱦᱚ ᱯᱨᱚᱛᱷᱟ᱾ ᱪᱟᱵᱟᱣ ᱠᱟᱱᱟ ᱛᱟᱨᱯᱚᱨᱮ ᱦᱚᱲ ᱠᱚ ᱨᱟᱺᱰᱤᱜ ᱛᱟᱦᱮᱸᱫ ᱛᱟᱨᱯᱚᱨᱮ ᱱᱩᱠᱩ ᱨᱟᱺᱰᱤ ᱦᱚᱲ ᱦᱚᱸ ᱡᱮ ᱵᱟᱯᱞᱟ ᱠᱚ ᱮᱦᱚᱵ ᱞᱮᱫᱟ ᱨᱟᱺᱰᱤ ᱵᱟᱯᱞᱟ᱾ ᱚᱱᱟ ᱥᱟᱶᱛᱮ ᱱᱚᱣᱟ ᱦᱚᱸ ᱟᱹᱰᱤ ᱵᱟᱹᱲᱤᱡ ᱜᱮ ᱦᱳᱭᱳᱜ ᱠᱟᱱ ᱛᱟᱦᱮᱸᱫ ᱢᱤᱫᱴᱟᱝ ᱪᱟᱵᱟ ᱠᱟᱱᱟ᱾ ᱛᱟᱨᱯᱚᱨᱮ ᱫᱤᱱ ᱫᱤᱱᱛᱮ ᱱᱚᱣᱟ ᱦᱚᱸ ᱴᱷᱤᱠ ᱮᱱᱟ ᱚᱱᱟ ᱥᱟᱶᱛᱮ ᱟᱨ ᱢᱤᱫᱴᱮᱱ ᱵᱚᱱ ᱧᱮᱞ ᱫᱟᱲᱮᱭᱟᱜᱼᱟ ᱵᱟᱞᱞᱚ ᱵᱤᱵᱟᱦᱚ ᱡᱟᱦᱟᱸ ᱫᱚ ᱦᱩᱰᱤᱝ ᱩᱢᱮᱨ ᱨᱮ ᱵᱟᱯᱞᱟ᱾
ᱦᱮᱸ᱾ ᱦᱚᱸ ᱚᱱᱟ ᱠᱚᱫᱚ ᱢᱟᱱᱮ ᱩᱱ ᱚᱠᱛᱚ ᱨᱮᱫᱚ ᱟᱹᱰᱤ ᱵᱟᱹᱲᱤᱡ ᱦᱩᱭᱩᱜ ᱠᱟᱱ ᱛᱟᱦᱮᱸᱦᱱᱟ ᱢᱮᱱᱠᱷᱟᱱ ᱟᱫᱚ ᱛᱮᱦᱮᱧ ᱜᱟᱯᱟ ᱫᱚ ᱧᱮᱞᱚᱜᱼᱟ ᱡᱮ ᱱᱚᱣᱟ ᱠᱚᱫᱚ ᱪᱮᱫ ᱦᱚᱸ ᱢᱟᱱᱮ ᱵᱟᱹᱱᱩᱜᱼᱟ ᱥᱟᱱᱟᱢᱟᱜ ᱜᱮ᱾ ᱪᱟᱵᱟ ᱟᱠᱟᱱᱟ ᱟᱫᱚ ᱮᱱᱛᱮ ᱨᱮᱦᱚᱸ ᱧᱮᱞᱚᱜᱼᱟ ᱡᱮ ᱢᱤᱫ ᱵᱟᱨ ᱫᱚ ᱦᱩᱰᱤᱧ ᱩᱢᱮᱨ ᱨᱮᱦᱚᱸ ᱠᱚ ᱵᱟᱯᱞᱟᱜ ᱠᱟᱱᱟ ᱦᱮᱸᱥᱮ᱾
ᱟᱫᱚ ᱵᱟᱯᱞᱟᱜ ᱠᱟᱱᱟ ᱠᱚ ᱱᱩᱠᱩ ᱫᱚ ᱩᱠᱩ ᱫᱟᱱᱟᱝ ᱠᱚ ᱵᱟᱯᱞᱟᱜ ᱠᱟᱱᱟ᱾ ᱢᱮᱱᱠᱷᱟᱱ ᱩᱱᱠᱩ ᱯᱩᱞᱤᱥᱟᱜ ᱛᱤᱨᱮ ᱠᱚ ᱥᱟᱵ ᱞᱮᱠᱷᱟᱱ ᱱᱩᱠᱩ ᱫᱚᱠᱚ ᱤᱭᱟᱹ ᱠᱚᱣᱟ᱾ ᱱᱚᱣᱟ ᱫᱚ ᱱᱤᱭᱚᱢ ᱥᱮ ᱟᱹᱱ-ᱟᱹᱨᱤ ᱠᱷᱚᱱ ᱯᱩᱨᱟᱹ ᱵᱟᱦᱮᱨ ᱨᱮᱭᱟᱜ ᱠᱟᱱᱟ᱾ ᱡᱟᱦᱟᱸᱭ ᱱᱚᱝᱠᱟᱭ ᱠᱟᱹᱢᱤᱭᱟ ᱚᱱᱟ ᱫᱚ ᱢᱤᱫᱴᱮᱱ ᱵᱟᱹᱲᱤᱡ ᱮ ᱠᱟᱹᱢᱤ ᱥᱮ ᱵᱟᱹᱲᱤᱡ ᱵᱟᱹᱲᱤᱡ ᱦᱚᱸ ᱵᱟᱹᱲᱤᱡ ᱜᱮᱭᱟ ᱦᱩᱰᱤᱝ ᱩᱢᱮᱨ ᱨᱮ ᱵᱟᱯᱞᱟ ᱫᱚ᱾ ᱟᱵᱚ ᱥᱟᱶᱛᱮ ᱟᱫᱚ ᱦᱩᱰᱤᱧ ᱩᱢᱮᱨ ᱨᱮ ᱟᱢ ᱧᱮᱞᱛᱮ ᱟᱨᱚ ᱟᱹᱰᱤ ᱦᱚᱲ ᱠᱚ ᱥᱮᱬᱟᱭᱟ᱾ ᱟᱢᱮᱢ ᱵᱟᱯᱞᱟᱜ ᱠᱟᱱᱟ ᱦᱮᱸᱥᱮ
ᱦᱩᱸ᱾
ᱟᱫᱚ ᱱᱚᱣᱟ ᱤᱫᱤ ᱠᱟᱛᱮ ᱟᱹᱱ ᱟᱹᱨᱤ ᱢᱮᱱᱟᱜᱼᱟ ᱥᱟᱹᱨᱤᱜᱮ ᱟᱹᱰᱤ ᱱᱟᱯᱟᱭ ᱟᱹᱱ ᱟᱹᱨᱤ ᱠᱟᱱᱟ ᱱᱚᱣᱟ ᱦᱚᱸ᱾ ᱛᱟᱹᱣ ᱨᱮᱦᱚᱸ ᱩᱠᱩ ᱩᱠᱩ ᱠᱚ ᱵᱟᱯᱞᱟᱜ ᱠᱟᱱᱟ᱾ ᱟᱨ ᱵᱮᱥᱤᱨ ᱵᱷᱟᱜᱽ ᱾ ᱟᱵᱚᱣᱟᱜ ᱠᱚᱨᱮ ᱜᱮ ᱧᱮᱞᱚᱜᱚᱜ ᱠᱟᱱᱟ ᱟᱫᱚ ᱱᱚᱝᱠᱟ ᱦᱚᱸ ᱧᱮᱞᱚᱜᱚᱜ ᱠᱟᱱᱟ᱾ ᱪᱮᱫᱟᱜ ᱮᱢ ᱞᱟᱹᱭ ᱠᱟᱭᱟ ᱵᱟᱠᱚ ᱞᱟᱹᱭᱮᱫ ᱠᱚᱣᱟ ᱵᱟᱠᱷᱟᱱ ᱱᱚᱝᱠᱟ ᱦᱚᱸ ᱢᱮᱱᱟᱜᱼᱟ ᱡᱩᱫᱤ ᱡᱟᱦᱟᱸᱨᱮ ᱦᱩᱰᱤᱧ ᱩᱢᱮᱨ ᱠᱚ ᱯᱟᱵᱞᱟ ᱠᱚᱣᱟ ᱟᱯᱮ
ᱦᱮᱸ ᱦᱮᱸ᱾
ᱞᱟᱹᱭ ᱫᱟᱲᱮᱭᱟᱜᱼᱟ ᱯᱮ ᱯᱩᱞᱤᱥ ᱴᱷᱮᱱ ᱱᱟᱢᱵᱟᱨ ᱢᱮᱱᱟᱜᱼᱟ᱾ ᱯᱷᱳᱱ ᱠᱟᱛᱮᱢ ᱞᱟᱹᱭ ᱫᱟᱲᱮᱭᱜ ᱟᱫᱚ ᱟᱯᱮ ᱟᱛᱳ ᱨᱮᱱ ᱦᱚᱲ ᱫᱚ ᱢᱮᱱ ᱮᱫᱟᱠᱚ ᱪᱮᱫᱟᱜ ᱮᱢ ᱵᱟᱹᱲᱤᱡ ᱛᱟᱭᱟ ᱞᱟᱹᱭ ᱠᱟᱛᱮ, ᱪᱮᱫ ᱮᱢ ᱞᱟᱹᱭᱮᱫ ᱛᱟᱦᱮᱸ ᱞᱟᱹᱭ ᱢᱮ?
ᱦᱮᱸ ᱟᱫᱚ ᱦᱚᱜ ᱱᱟ ᱠᱚᱜᱮ ᱪᱮᱫᱠᱚ ᱞᱟᱹᱭᱟ ᱦᱟᱸᱜ ᱚᱱᱟ ᱠᱷᱟᱹᱛᱤᱨ ᱛᱮᱜᱮ ᱧᱮᱞᱚᱜᱼᱟ ᱡᱮ ᱟᱹᱛᱩ ᱴᱚᱞᱟ ᱠᱚᱨᱮ ᱫᱚ ᱦᱟᱸᱜ ᱩᱱᱟᱹᱜ ᱫᱚ
ᱞᱟᱹᱴᱷᱩ ᱩᱢᱮᱨ ᱨᱮᱫᱚ ᱵᱟᱝᱠᱚ ᱵᱟᱯᱞᱟᱜ ᱠᱟᱱᱟ ᱧᱮᱞᱚᱜᱼᱟ ᱡᱮ ᱥᱟᱱᱟᱢ ᱠᱚᱜᱮ ᱱᱚᱝᱠᱟ ᱠᱟᱹᱴᱤᱡ ᱩᱢᱮᱨ ᱠᱚᱨᱮ ᱜᱮᱠᱚ ᱵᱟᱯᱞᱟ ᱠᱟᱠᱚ ᱠᱟᱱᱟ ᱚᱱᱟ ᱥᱟᱶᱛᱮ ᱢᱤᱫ ᱵᱟᱨᱭᱟ ᱫᱚ ᱟᱠᱚ ᱛᱮᱦᱚᱸ ᱠᱚ ᱵᱟᱯᱞᱟᱜ ᱠᱟᱱᱟ ᱟᱨᱠᱤ,
ᱦᱩᱸ ᱮᱠᱫᱚᱢ ᱴᱷᱤᱠ ᱠᱟᱛᱷᱟ ᱜᱮᱢ ᱞᱟᱹᱭ ᱠᱮᱫᱟ,
ᱦᱮᱸ, ᱟᱨ ᱢᱤᱜ ᱵᱟᱨᱭᱟ ᱢᱤᱫ ᱵᱟᱨᱭᱟ ᱱᱚᱝᱠᱟ ᱨᱮᱸᱜᱮᱡ ᱜᱷᱟᱨᱚᱸᱡᱽ ᱠᱚ ᱢᱮᱱᱟᱜᱼᱟ ᱡᱟᱦᱟᱸ ᱫᱚ ᱢᱤᱜᱴᱤ ᱢᱟᱱᱮ ᱠᱩᱲᱤ ᱜᱤᱽᱨᱟᱹ ᱠᱚ ᱡᱟᱶᱟᱭ ᱠᱟᱭ ᱨᱮᱱᱟᱜ ᱟᱨᱠᱤ ᱛᱟᱲᱟ ᱛᱟᱲᱤ ᱠᱚ, ᱵᱮᱵᱚᱥᱛᱟ ᱠᱚ ᱦᱟᱛᱟᱣᱟ ᱚᱱᱟ ᱥᱟᱶᱛᱮ ᱟᱫᱚ ᱩᱱᱤ ᱫᱚ ᱡᱟᱦᱟᱸ ᱞᱮᱠᱟ ᱨᱮᱜᱮ ᱩᱱᱤ ᱠᱩᱲᱤ ᱜᱤᱫᱽᱨᱟᱹ ᱫᱚᱠᱚ ᱡᱟᱶᱟᱭ ᱠᱟᱭᱟ ᱟᱨᱠᱤ᱾
ᱦᱩᱸ ᱟᱫᱚ ᱱᱟᱦᱟᱜ ᱱᱚᱝᱠᱟ ᱦᱤᱥᱟᱹᱵ ᱛᱮᱠᱚ ᱡᱟᱶᱟᱭ ᱮᱫ ᱠᱚ ᱛᱟᱦᱮᱸ ᱠᱩᱲᱤ ᱜᱤᱫᱽᱨᱟᱹᱨ ᱦᱩᱭ ᱠᱟᱱ ᱛᱟᱭᱟ ᱚᱱᱟ ᱫᱚ ᱵᱟᱠᱚ ᱧᱮᱞᱮᱫ ᱛᱟᱦᱮᱸᱜ ᱚᱠᱚᱭ ᱦᱚᱸ, ᱠᱩᱲᱤ ᱜᱤᱫᱽᱨᱟᱹ ᱦᱟᱨᱟᱣ ᱟᱠᱟᱱᱟᱭ ᱞᱟᱹᱴᱩ ᱟᱠᱟᱱᱟᱭ ᱮᱸᱰᱮᱠᱷᱟᱱ ᱜᱮᱠᱚ ᱡᱟᱶᱟᱮᱫ ᱠᱚ ᱛᱟᱦᱮᱸᱜ ᱱᱚᱝᱠᱟ ᱧᱮᱞ ᱠᱟᱛᱮ᱾
ᱦᱮᱸ,
ᱚᱱᱟ ᱥᱟᱶᱛᱮ ᱚᱲᱟᱜ ᱦᱚᱲ ᱠᱚ ᱞᱟᱹᱭᱟ ᱡᱮ ᱦᱟᱨᱟ ᱡᱩᱣᱟᱹᱱ ᱠᱩᱲᱤ ᱜᱤᱫᱽᱨᱟᱹ ᱚᱲᱟᱜ ᱨᱮᱢ ᱫᱚᱦᱚ ᱠᱟᱭᱟ, ᱛᱚ ᱵᱟᱠᱚ ᱫᱚᱦᱚᱭᱮᱜ ᱠᱚᱣᱟ ᱰᱟᱭᱨᱮᱠᱴ ᱠᱚ ᱡᱟᱶᱟᱭ ᱠᱟᱠᱚᱣᱟ ᱱᱚᱝᱠᱟ ᱦᱚᱸ᱾
ᱦᱮᱸ, ᱦᱩᱸ,
ᱱᱮᱛᱟᱨ ᱦᱚᱸ ᱱᱚᱣᱟ ᱫᱚ ᱟᱵᱚ ᱟᱵᱚᱣᱟᱜ ᱤᱭᱟᱹ ᱨᱮᱜᱮ ᱵᱮᱥᱤᱨ ᱵᱷᱟᱜ ᱥᱟᱱᱛᱟᱲᱟᱜ ᱨᱮᱜᱮ, ᱠᱟᱹᱴᱤᱡ ᱠᱩᱲᱤ ᱜᱤᱫᱽᱨᱟᱹ ᱦᱟᱨᱟ ᱞᱮᱠᱷᱟᱱ ᱢᱚᱱᱮ ᱟᱠᱚ ᱟᱹᱰᱤ ᱢᱟᱨᱟᱝ ᱦᱚᱨᱟᱭᱮᱱᱟ,
ᱦᱮᱸ ᱱᱤᱛᱚᱜ ᱦᱚᱸ ᱧᱮᱞᱚᱜ ᱠᱟᱱᱟ ᱡᱮ ᱚ ᱢᱤᱜ ᱵᱟᱨ ᱴᱚᱴᱷᱟ ᱨᱮᱫᱚ ᱱᱚᱝᱠᱟᱜᱮ ᱦᱩᱭᱩᱜ ᱠᱟᱱᱟ ᱟᱨᱠᱤ᱾ ᱢᱤᱫᱴᱤᱡ ᱠᱩᱲᱤᱹ ᱫᱟᱨᱟᱹ ᱦᱟᱨᱟ ᱛᱚᱨᱟ ᱨᱮᱜᱮ ᱞᱟᱹᱭᱟᱠᱚ ᱯᱮᱲᱟ ᱠᱚ ᱞᱟᱜᱟᱜᱼᱟ ᱚᱱᱟ ᱥᱟᱶᱛᱮ ᱧᱮᱞᱚᱜᱼᱟ ᱡᱮ ᱩᱱ ᱚᱠ ᱛᱚ ᱨᱮᱜᱮ ᱠᱚ ᱡᱟᱶᱟᱭ ᱠᱟᱠᱚ ᱠᱟᱱᱟ ᱟᱫᱚ ᱡᱮ ᱩᱱᱤᱭᱟᱜ ᱠᱩᱠ ᱢᱩ ᱥᱟᱶᱛᱮ ᱡᱮ ᱩᱱᱤᱭᱟᱜ ᱦᱚᱲᱢᱚ ᱱᱟᱯᱟᱭ ᱵᱟᱝ ᱦᱩᱭᱩᱜᱼᱟ᱾ ᱟᱫᱚ ᱱᱚᱣᱟ ᱠᱚᱫᱚ ᱦᱟᱸᱜ ᱵᱟᱝᱠᱚ ᱩᱭᱦᱟᱹᱨ ᱵᱷᱟᱵᱱᱟ ᱭᱮᱫᱟ ᱟᱛᱩ ᱴᱚᱞᱟ ᱨᱮᱱ ᱢᱟᱹᱱᱢᱤ ᱥᱟᱶᱛᱮ, ᱟᱭᱳ ᱵᱟᱵᱟ ᱠᱚᱦᱚᱸ ᱟᱨᱠᱤ,
ᱦᱩᱸ ᱮᱠᱫᱚᱢ, ᱡᱚᱛᱷᱟᱛ ᱜᱮᱢ ᱞᱟᱹᱭ ᱠᱮᱫᱟ,
ᱦᱩᱸ ᱟᱫᱳ, ᱦᱩᱸ, ᱪᱮᱫ ᱠᱚ ᱞᱟᱹᱭᱟ ᱦᱟᱸᱜ᱾
ᱱᱚᱣᱟ ᱠᱚᱫᱚ ᱵᱟᱝ ᱴᱷᱤᱠ ᱠᱟᱱᱟ ᱪᱮᱫᱟᱜ ᱥᱮ ᱠᱩᱲᱤ ᱜᱤᱫᱽᱨᱟᱹ ᱫᱚ ᱦᱟᱨᱟ ᱵᱩᱨᱩ ᱠᱟᱱᱟᱭ ᱢᱮᱱᱛᱮ ᱩᱱᱤ ᱫᱚ ᱡᱟᱶᱟᱭ ᱠᱟᱭ ᱦᱩᱭᱩᱜᱼᱟ ᱱᱚᱣᱟ ᱠᱚᱫᱚ ᱦᱟᱸᱜ ᱴᱷᱤᱠ ᱤᱧ ᱫᱚ ᱵᱟᱹᱧ ᱢᱚᱱᱮᱭᱟ ᱪᱮᱫᱟᱜ ᱥᱮ ᱢᱮᱫᱴᱟᱝ ᱠᱩᱲᱤ ᱜᱤᱫᱽᱨᱟᱹᱣᱟᱜ ᱟᱭᱟᱜ ᱡᱟᱸᱜᱟ ᱛᱮ ᱛᱤᱸᱜᱳ ᱨᱮᱱᱟᱜ ᱟᱹᱭᱫᱟᱹᱨ ᱢᱮᱱᱟᱜ ᱛᱟᱭᱟ ᱥᱮ ᱩᱱᱤ ᱠᱩᱠᱢᱩ ᱦᱚᱭᱧ ᱧᱮᱞ ᱮ ᱠᱟᱫᱟ ᱡᱩᱫᱤ ᱟᱭᱟᱜ ᱡᱟᱸᱜᱟ ᱛᱮᱭ ᱛᱤᱸᱜᱩᱱᱟ ᱢᱮᱱᱠᱷᱡ ᱱᱚᱣᱟ ᱠᱩᱠᱢᱩ ᱠᱚ ᱨᱟᱹᱯᱩᱫ ᱠᱚᱫᱚ ᱮᱠᱟᱞᱜᱮ ᱵᱟᱭ ᱴᱷᱤᱠ, ᱟᱨᱠᱤ,
ᱦᱩᱸ, ᱟᱫᱚ ᱱᱤᱛᱚᱜ ᱦᱟᱸᱜ ᱟᱹᱰᱤ ᱴᱟᱝ ᱜᱮᱵᱚᱱ ᱧᱮᱞ ᱫᱟᱲᱮᱭᱟᱜᱼᱟ ᱡᱮ ᱱᱚᱝᱠᱟᱱᱟᱜ ᱥᱩᱡᱳᱜᱽ ᱥᱩᱵᱤᱫᱷᱟ ᱠᱚ ᱧᱟᱢᱮᱫ ᱜᱮᱭᱟ, ᱚᱞ ᱨᱮ ᱞᱟᱦᱟ ᱛᱮ ᱡᱩᱫᱤ‌ᱳ ᱦᱩᱰᱤᱧ ᱨᱮᱠᱚ ᱡᱟᱶᱟᱭᱮᱫ ᱠᱚ ᱛᱟᱦᱮᱸᱫ ᱠᱩᱠᱢᱩ ᱱᱤᱛᱚᱜ ᱛᱚ ᱟᱹᱰᱤᱴᱟᱜ ᱢᱮᱱᱟᱜᱼᱟ ᱡᱩᱫᱤ ᱠᱩᱲᱤ ᱜᱤᱫᱽᱨᱟᱹᱭ ᱞᱟᱹᱭᱟ, ᱚᱞ ᱯᱟᱲᱦᱟᱜᱼᱟᱭ ᱛᱟᱦᱚᱞᱮ ᱦᱚᱭᱛᱚ ᱚᱲᱟᱜ ᱦᱚᱲ ᱡᱩᱫᱤ ᱠᱚ ᱢᱚᱱᱮᱭᱟ ᱡᱮ ᱵᱟᱝ ᱪᱟᱞᱟᱜ ᱠᱟᱱ ᱛᱟᱞᱮᱭᱟ, ᱥᱮᱡ ᱠᱟᱹᱴᱤᱡ ᱡᱳᱨ ᱞᱮᱠᱷᱟᱱ ᱜᱮ ᱵᱟᱠᱚ ᱡᱟᱶᱟᱭᱮᱫ ᱠᱚᱣᱟ ᱱᱮᱛᱟᱨ ᱫᱚ᱾ ᱟᱨ ᱱᱮᱛᱟᱨ ᱫᱚ ᱟᱠᱚᱣᱟᱜ ᱤᱭᱟᱹ ᱛᱮᱜᱮ ᱠᱚ ᱡᱟᱶᱟᱭᱮᱫ ᱠᱟᱱᱟ ᱡᱟᱦᱟᱸᱭ ᱡᱟᱶᱟᱭ ᱚᱜ ᱠᱟᱱ ᱨᱮᱦᱚᱸ ᱟᱠᱚᱣᱟᱜ ᱠᱩᱥᱤ ᱠᱚᱛᱮ ᱜᱮ, ᱚᱲᱟᱜ ᱦᱚᱲᱟᱜ ᱠᱩᱥᱤ ᱛᱮᱫᱚ ᱟᱫᱚ ᱩᱱᱟᱹᱜ ᱫᱚ ᱵᱟᱝ ᱧᱮᱞᱚᱜᱚᱜ ᱠᱟᱱᱟ ᱛᱚ ᱠᱤᱪᱷᱩ ᱠᱤᱪᱷᱩ ᱡᱟᱭ ᱭᱟ ᱨᱮᱦᱚᱸ᱾
ᱦᱮᱸ ᱟᱫᱚ ᱚ ᱛᱤᱦᱤᱧ ᱜᱟᱯᱟ ᱧᱮᱞᱚᱜ ᱠᱟᱱᱟ ᱡᱮ ᱟᱸ ᱟᱹᱰᱤ ᱟᱭᱢᱟ ᱠᱩᱲᱤ ᱜᱤᱫᱽᱨᱟᱹ ᱜᱮ ᱟᱻ, ᱟᱨ ᱵᱟᱝᱠᱚ ᱵᱟᱯᱞᱟᱜ ᱠᱟᱱᱟ᱾ ᱚᱱᱟ ᱥᱟᱶᱛᱮ ᱢᱤᱫ ᱵᱟᱨᱭᱟ ᱢᱮᱱᱟᱜ ᱠᱚᱣᱟ ᱡᱟᱦᱟᱸᱭ ᱫᱚ ᱟᱠᱚ ᱠᱩᱥᱤ ᱛᱮᱠᱚ ᱵᱟᱯᱞᱟᱜ ᱠᱟᱱᱟ ᱥᱮ,
ᱢᱟᱱᱮ ᱯᱟᱲᱦᱟᱜ ᱨᱮᱱᱟᱜ ᱟᱹᱯ, ᱠᱩᱠᱢᱩ ᱠᱚ ᱵᱟᱹᱱᱩᱜ ᱛᱟᱠᱚᱣᱟ ᱟᱫᱚ ᱱᱚᱝᱠᱟᱱ ᱠᱩᱲᱤ ᱜᱤᱫᱽᱨᱟᱹ ᱜᱮ ᱧᱮᱞᱚᱜ ᱠᱟᱱᱟ ᱡᱮ ᱡᱟᱹᱥᱛᱤ ᱫᱚᱠᱚ ᱡᱟᱶᱭᱚᱜ ᱠᱟᱱᱟ᱾
ᱦᱮᱸ ᱡᱟᱦᱟᱸᱭ ᱠᱟᱹᱴᱤᱡ ᱠᱚ ᱞᱟᱹᱴᱩ ᱧᱚᱜ ᱠᱟᱱᱟ ᱱᱩᱠᱩ ᱫᱚ ᱠᱤᱪᱷᱩ ᱠᱚᱫᱚ ᱠᱚ ᱧᱮᱞᱚᱜ ᱠᱟᱱᱟ᱾ ᱵᱟᱯᱞᱟᱣ ᱜᱮ ᱵᱟᱠᱚ ᱵᱟᱯᱞᱟᱣ ᱠᱟᱱᱟ᱾ ᱟᱨ ᱠᱤᱪᱷᱩ ᱜᱤᱫᱽᱨᱟᱹ ᱫᱚ ᱧᱮᱞᱚᱜ ᱠᱟᱱᱟ ᱤᱥᱠᱩᱞ ᱨᱮᱜᱮ ᱠᱚ ᱫᱟᱹᱲ ᱠᱟᱱᱟ᱾ ᱡᱟᱦᱟᱸᱭ ᱱᱚᱣᱟ ᱠᱚ ᱩᱢᱮᱨ ᱨᱮᱠᱚ ᱫᱟᱹᱲ ᱜᱚᱫ ᱫᱟ ᱱᱩᱠᱩᱣᱟᱜ ᱜᱮ ᱵᱟᱯᱞᱟ ᱦᱩᱭᱩᱜ ᱠᱟᱱᱟ ᱟᱨ ᱵᱟᱠᱷᱟᱱ ᱡᱟᱦᱟᱸᱭ ᱠᱟᱹᱴᱤᱜ, ᱦᱟᱨᱟ ᱧᱚᱜ ᱮᱱᱟ᱾ ᱥᱮ ᱯᱩᱪᱤᱥ ᱪᱷᱟᱵᱽᱵᱤᱥ ᱵᱟᱹᱭᱮᱥ ᱦᱩᱭᱩᱜ ᱛᱟᱠᱚᱣᱟ ᱟᱫᱚ ᱱᱚᱜ ᱱᱚᱝᱠᱟᱱ ᱦᱚᱲᱟᱜ ᱜᱮ ᱵᱟᱯᱞᱟ ᱟᱹᱰᱤ ᱠᱚᱢ ᱧᱮᱞᱚᱜ-ᱟ᱾ ᱵᱟᱱᱟ ᱠᱚᱲᱟ ᱜᱤᱫᱽᱨᱟᱹ ᱦᱚᱸ ᱠᱩᱲᱤ ᱜᱤᱫᱽᱨᱟᱹ ᱦᱚᱸ᱾
ᱦᱮᱸ᱾ ᱟᱨ ᱮᱸ ᱱᱤᱛᱚᱜ ᱫᱚ ᱦᱟᱸᱜ ᱡᱟᱹᱥᱛᱤ ᱜᱮ ᱧᱮᱞᱚᱜ ᱠᱟᱱᱟ ᱡᱮ ᱮᱸ ᱠᱟᱹᱴᱤᱡ-ᱠᱟᱹᱴᱤᱡ ᱮᱸ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱵᱟᱯᱞᱟᱜ ᱠᱟᱱᱟ᱾ ᱮᱸ ᱪᱮᱫᱟᱜ ᱥᱮ ᱧᱮᱞᱚᱜ ᱠᱟᱱᱟ ᱡᱮ ᱞᱟᱹᱴᱷᱩ ᱡᱟᱦᱟᱸᱭ ᱠᱚ ᱦᱩᱭᱩᱜ ᱠᱟᱱᱟ ᱡᱟᱦᱟᱸᱭ ᱠᱚ ᱢᱟᱨᱟᱝ ᱪᱟᱞᱟᱜ ᱠᱟᱱᱟ᱾ ᱩᱱᱠᱩ ᱫᱚ ᱟᱭᱢᱟ ᱞᱮᱠᱟᱱᱟᱜ ᱟᱹᱠᱤᱞ ᱜᱮᱭᱟᱱ᱾ ᱟᱸ ᱟᱠᱚ ᱠᱚ ᱟᱨᱡᱟᱣ ᱫᱟ ᱚᱱᱟ ᱥᱟᱶᱛᱮ ᱦᱩᱭᱩᱜ ᱠᱟᱱᱟ ᱟᱠᱚ ᱢᱤᱫ ᱴᱤᱡ ᱜᱷᱟᱨᱚᱧᱡᱽ, ᱪᱟᱞᱟᱣ ᱞᱟᱹᱜᱤᱫ ᱛᱮ ᱛᱤᱱᱟᱹᱜ ᱜᱟᱱ ᱟᱸ ᱥᱮ ᱚᱱᱟ ᱱᱚᱣᱟ ᱛᱟᱨᱮᱱ ᱨᱮ ᱞᱟᱫᱮ ᱞᱮᱠᱷᱟᱱ ᱛᱤᱱᱟᱹᱜ ᱜᱟᱱ ᱟᱱᱟᱴ ᱮᱴᱠᱮᱴᱚᱬᱮ ᱛᱮᱭᱟᱨᱚᱜ-ᱟ ᱥᱟᱱᱟᱢᱟᱜ ᱜᱮ, ᱟᱠᱚ ᱵᱩᱡᱷᱟᱹᱣ ᱫᱟᱲᱮᱜ ᱠᱟᱱᱟ ᱟᱨᱠᱤ ᱟᱫᱚ ᱚᱱᱟ ᱛᱮ ᱧᱮᱞᱚᱜ ᱠᱟᱱᱟ ᱡᱮ ᱦᱟᱨᱟ ᱜᱚᱫᱚᱜ ᱫᱚᱠᱚ ᱟᱸ ᱵᱟᱯᱞᱟᱜ ᱠᱟᱱᱟ ᱢᱮᱱᱠᱷᱟᱡ ᱡᱟᱦᱟᱸ ᱠᱚ ᱟᱸ, ᱵᱚᱭᱮᱥ ᱧᱚᱜ ᱠᱟᱱᱟ ᱠᱚ ᱱᱩᱠᱩ ᱫᱚ ᱧᱮᱞᱚᱜ ᱠᱟᱱᱟ ᱡᱮ ᱵᱟᱝᱠᱚ ᱵᱟᱯᱞᱟᱜ ᱠᱟᱱᱟ ᱟᱨᱠᱤ
ᱦᱮᱸ᱾ ᱮᱠᱫᱚᱢ ᱡᱚᱛᱷᱟᱛ ᱠᱟᱛᱷᱟ ᱜᱮᱢ ᱢᱮᱱ ᱠᱟᱜ-ᱟ ᱟᱫᱚ ᱱᱚᱛᱮ ᱫᱚ ᱨᱩᱣᱟᱹ᱾
ᱪᱮᱜ ᱮᱢ ᱢᱮᱱᱟ?
ᱦᱮᱸ ᱢᱮᱱᱫᱟᱹᱧ ᱮᱠᱫᱚᱢ ᱡᱚᱛᱷᱟᱛ ᱠᱟᱛᱷᱟ ᱜᱮᱢ ᱢᱮᱱ ᱠᱟᱫᱟ ᱱᱚᱣᱟ ᱫᱚ ᱥᱟᱹᱨᱤ ᱜᱮ ᱱᱚᱝᱠᱟ, ᱟᱫᱚ ᱦᱩᱭᱩᱜᱚᱜ ᱠᱟᱱᱟ ᱟᱫᱚᱡ